ᱦᱮᱸ ᱜᱚᱝᱠᱮ ᱟᱡᱚᱢ ᱧᱟᱢᱚᱜ ᱠᱟᱱᱟ
ᱛᱟᱦᱞᱮ ᱜᱚᱝᱠᱮ ᱱᱟᱯᱟᱭ ᱜᱮᱭᱟ ᱵᱤᱱ?
ᱦᱮᱸ ᱜᱚᱝᱠᱮ ᱟᱹᱞᱤᱧ ᱫᱚ ᱱᱟᱯᱟᱭ ᱜᱮ ᱢᱮᱱᱟᱜ ᱞᱤᱧᱟ, ᱟᱵᱤᱱ ᱜᱮ ᱞᱟᱹᱭ ᱵᱤᱱ ᱚᱠᱟ ᱞᱮᱠᱟ ᱢᱮᱱᱟᱜ ᱵᱤᱱᱟ?
ᱦᱳᱭ ᱜᱚᱝᱠᱮ ᱟᱹᱞᱤᱧ ᱦᱚᱸ ᱱᱟᱯᱟᱭ ᱜᱮ ᱢᱮᱱᱟᱜ ᱟᱫᱚ ᱛᱟᱦᱚᱞᱮ ᱜᱚᱝᱠᱮ ᱡᱚᱢ ᱵᱟᱲᱟ ᱠᱚᱫᱚ ᱦᱩᱭ ᱟᱠᱟᱱᱟ ᱥᱮ ᱵᱟᱝ?
ᱦᱩᱸ᱾ ᱡᱚᱢ ᱵᱟᱨᱟ ᱠᱚᱫᱚ ᱠᱟᱹᱴᱤᱡ ᱯᱚᱨᱮ ᱦᱩᱭᱩᱜ ᱦᱩᱭᱩᱜ ᱞᱟᱹᱜᱤᱜᱼᱟ᱾
ᱚᱻ ᱟᱹᱰᱤ ᱱᱟᱯᱟᱭ ᱾
ᱟᱵᱤᱱᱟᱜ ᱫᱚ ᱦᱩᱭᱮᱱᱟ ᱥᱮ ᱵᱟᱝ?
ᱦᱳᱭ ᱟᱹᱞᱤᱧᱟᱜ ᱱᱟᱜᱼᱼ ᱦᱚᱸ ᱡᱚᱢ ᱠᱚᱫᱚ ᱦᱩᱭ ᱠᱟᱱ ᱜᱮᱭᱟ ᱟᱫᱚ ᱟᱨ ᱠᱟᱹᱴᱤᱡ ᱯᱚᱨᱮ ᱫᱟ ᱠᱟ ᱱᱟᱦᱟᱜ ᱡᱚᱢ ᱦᱩᱭᱩᱜᱼᱟ, ᱫᱟᱠᱟ ᱠᱚᱦᱚᱸ ᱟᱹᱣᱨᱤ ᱤᱥᱤᱱᱚᱜᱼᱟ ᱛᱚ ᱾ ᱚᱱᱟᱛᱮ ᱫᱟᱠᱟ ᱫᱚ ᱟᱨ ᱠᱟᱹᱴᱤᱡ ᱯᱚᱨᱮ ᱡᱚᱢ ᱦᱩᱭᱩᱜᱼᱟ ᱾ ᱟᱫᱚ ᱜᱚᱝᱠᱮᱻ ᱦᱮᱸ ᱢᱟ ᱞᱟᱹᱭ ᱵᱮᱱ ᱾
ᱟᱵᱤᱱ ᱠᱤ ᱟᱵᱤᱱ ᱠᱤ ᱱᱟᱢᱟᱞ ᱫᱤᱥᱚᱢ ᱨᱮᱱ ᱠᱟᱱᱟ ᱵᱤᱱ?
ᱵᱟᱝ ᱜᱚᱢᱠᱮ ᱟᱹᱞᱤᱧ ᱫᱚ ᱱᱟᱢᱟᱞ ᱫᱤᱥᱚᱢ ᱞᱟᱹᱭ ᱫᱚ ᱵᱟᱝ ᱜᱟᱱᱚᱜᱼᱟ ᱟᱞᱮ ᱥᱮᱫ ᱫᱚ ᱱᱟᱦᱟᱜ ᱼᱼ ᱪᱮᱫ ᱫᱤᱥᱚᱢ ᱠᱚ ᱢᱮᱛᱟᱜ ᱠᱟᱱᱟ ᱚᱱᱟ ᱫᱚ ᱩᱱᱟᱹᱜ ᱵᱟᱰᱟᱭ ᱵᱟᱹᱱᱩᱜᱼᱟ ᱾ ᱛᱟᱦᱚᱞᱮ ᱜᱚᱝᱠᱮ ᱟᱯᱮ ᱥᱮᱫ ᱫᱚ ᱫᱟᱜ ᱡᱟᱹᱲᱤ ᱠᱚ ᱫᱚ ᱫᱟᱜ ᱵᱟᱲᱟ ᱠᱟᱫᱟᱭ ᱥᱮ ᱵᱟᱝ?
ᱟᱞᱮᱥᱮᱫ ᱫᱚ ᱦᱮᱸ ᱵᱷᱟᱜᱤ ᱜᱮᱭ ᱫᱟᱜ ᱠᱮᱫᱟᱭ ᱾ ᱟᱞᱮ ᱫᱚ ᱱᱟᱢᱟᱞ ᱫᱤᱥᱚᱢ ᱨᱮ ᱠᱟᱹᱢᱤ ᱜᱮᱭᱟᱞᱮ ᱟᱞᱮ ᱥᱮᱫ ᱫᱟᱜ ᱼᱼ ᱠᱷᱟᱹᱛᱤᱨ ᱜᱮ ᱱᱚᱣᱟ ᱦᱩᱲᱩ ᱠᱚᱞᱮ ᱪᱟᱥ ᱫᱟᱨᱮᱭᱟᱜ ᱜᱮᱭᱟ ᱱᱤᱛᱚᱜ ᱫᱚ ᱾ ᱦᱩᱨᱩ ᱠᱚᱦᱚᱸ ᱨᱚᱦᱚᱭ ᱠᱚ ᱮᱦᱚᱵ ᱟᱠᱟᱫᱟ ᱾ ᱟᱨ ᱟᱯᱮ ᱥᱮᱫ ᱫᱚ ᱫᱟᱜ ᱡᱟᱹᱲᱤ ᱠᱚᱦᱚᱸ ᱵᱟᱝ ᱦᱩᱭᱩᱜᱼᱟ?
ᱦᱳᱭ ᱜᱚᱢᱠᱮ ᱟᱞᱮ ᱦᱚᱸ ᱥᱮᱨᱢᱟ ᱫᱟᱜ ᱵᱷᱚᱨᱥᱟ ᱜᱮ ᱢᱮᱱᱟᱜ ᱟᱠᱟᱫ ᱞᱮᱭᱟ, ᱟᱫᱚ ᱼᱼ ᱫᱟᱜ ᱡᱟᱹᱲᱤ ᱠᱚ ᱫᱚ ᱱᱟᱦᱟᱜ ᱦᱟᱱᱮ ᱼᱼ ᱠᱤᱪᱷᱩ ᱫᱤᱱ ᱞᱟᱦᱟ ᱨᱮᱜᱮ ᱫᱟᱜ ᱞᱮᱫᱟᱭ ᱾ ᱟᱫᱚ ᱚᱱᱟᱛᱮ ᱦᱳᱲᱳ ᱠᱚ ᱞᱮ ᱟᱯᱷᱚᱨ ᱵᱟᱲᱟ ᱠᱟᱫᱟ ᱱᱟᱦᱟᱜ ᱾ ᱡᱟᱱᱟᱢ ᱵᱟᱲᱟᱣ ᱟᱠᱟᱱᱟ ᱾ ᱟᱫᱚ ᱤᱱᱟᱹᱜ ᱦᱩᱲᱩ ᱜᱟᱹᱪᱷᱤ ᱠᱚ ᱼᱼ ᱢᱟᱨᱟᱝ ᱵᱟᱲᱟ ᱠᱟᱛᱮᱫ ᱡᱚᱠᱷᱚᱱᱮ ᱫᱟᱜᱟ ᱱᱟᱜ ᱟᱫᱚ ᱼᱼ ᱦᱩᱲᱩ ᱠᱚᱫᱚ ᱞᱮ ᱨᱚᱦᱚᱭ ᱠᱮᱫ ᱜᱮ ᱾ ᱟᱪᱪᱷᱟ ᱜᱚᱝᱠᱮ ᱟᱯᱮ ᱥᱮᱫ ᱫᱚ ᱥᱮᱨᱢᱟᱨᱮ ᱛᱤᱱᱟᱹᱜ ᱫᱷᱟᱣ ᱦᱩᱲᱩ ᱯᱮ ᱨᱚᱦᱚᱭ ᱜᱮᱭᱟ?
ᱵᱟᱝ ᱟᱞᱮ ᱥᱮᱫ ᱫᱚ ᱟᱞᱮ ᱱᱟᱢᱟᱞ ᱫᱤᱥᱚᱢ ᱥᱮᱫ ᱫᱚ ᱥᱚᱢᱚᱛᱚᱞ ᱡᱟᱭᱜᱟ ᱠᱟᱱ ᱛᱟᱞᱮᱭᱟ ᱛᱚ ᱾ ᱟᱞᱮ ᱥᱮᱫ ᱫᱚ ᱦᱟᱸᱜ ᱵᱚᱪᱷᱚᱨ ᱨᱮ ᱯᱮ ᱫᱷᱟᱣ ᱦᱩᱲᱩ ᱞᱮ ᱪᱟᱥᱟ ᱾
ᱟᱪᱪᱷᱟ ᱜᱚᱝᱠᱮ ᱱᱚᱣᱟᱛ
ᱟᱹᱰᱤ ᱟᱹᱱᱟᱲᱤ ᱜᱮᱞᱤᱧ ᱟᱸᱡᱚᱢ ᱠᱮᱫᱟ᱾ ᱵᱚᱪᱷᱚᱨ ᱨᱮ ᱯᱮ ᱦᱩᱲᱩ ᱠᱩ ᱨᱚᱦᱚᱭ ᱜᱮᱭᱟ?
ᱦᱮᱸ ᱦᱮᱸ ᱮᱠᱫᱚᱢ ᱨᱚᱦᱚᱭ ᱜᱮᱭᱟ ᱠᱚ᱾ ᱟᱞᱮ ᱦᱩᱜᱽᱞᱤ ᱱᱚᱣᱟ ᱵᱚᱨᱫᱷᱚᱢᱟᱱ ᱱᱚᱣᱟ ᱠᱚ ᱼᱼ ᱡᱮᱞᱟ ᱨᱮᱫᱚ ᱵᱚᱪᱷᱚᱨ ᱨᱮ ᱯᱮ ᱫᱷᱟᱣ ᱠᱚ ᱨᱚᱦᱚᱭᱟ ᱾ ᱚ ᱪᱮᱫᱟᱜ ᱥᱮ ᱱᱚᱣᱟ ᱫᱚ ᱼᱼ ᱩᱸ ᱱᱚᱣᱟ ᱡᱟᱭᱜᱟ ᱠᱚᱫᱚ ᱥᱚᱢᱟᱱ ᱧᱚᱜ ᱜᱮᱭᱟ ᱟᱨ ᱱᱚᱰᱮ ᱫᱚ ᱼᱼ ᱟᱢᱟᱜ ᱡᱟᱦᱟᱸ ᱫᱟᱜ ᱨᱮᱱᱟᱜ ᱡᱟᱦᱟᱸ ᱟᱱᱟᱴ ᱼᱼ ᱡᱟᱦᱟᱸ ᱮᱴᱟᱜ ᱮᱴᱟᱜ ᱡᱟᱭᱜᱟ ᱠᱚᱨᱮ ᱵᱚᱱ ᱧᱮᱞ ᱟᱠᱟᱫᱟ ᱼᱼ ᱟᱭᱢᱟ ᱫᱤᱥᱚᱢ ᱞᱮᱜᱮ ᱢᱮᱱᱟᱜᱼᱟ ᱥᱮ ᱟᱭᱢᱟ ᱜᱟᱱ ᱼᱼ ᱡᱮᱞᱟ ᱠᱚᱨᱮ ᱜᱮ ᱫᱟᱜ ᱨᱮᱱᱟᱜ ᱟᱱᱟᱴ ᱥᱟᱹᱨᱤᱜᱮ ᱟᱹᱰᱤᱜᱮ ᱦᱩᱭᱩᱜ ᱛᱟᱦᱮᱱ ᱜᱮᱭᱟ᱾ ᱢᱮᱱᱠᱷᱟᱱ ᱱᱚᱣᱟ ᱱᱚᱣᱟ ᱱᱚᱸᱰᱮ ᱫᱚ ᱢᱟᱱᱮ ᱤᱧ ᱡᱟᱦᱟᱸ ᱠᱷᱚᱱᱤᱧ ᱦᱤᱡᱩᱜ ᱼᱼ ᱚᱸᱰᱮ ᱫᱚ ᱱᱚᱝᱠᱟᱱ ᱟᱱᱟᱴ ᱫᱚ ᱵᱟᱹᱱᱩᱜ ᱛᱟᱞᱮᱭᱟ᱾ ᱥᱮᱨᱢᱟ ᱫᱟᱜ ᱦᱚᱸ ᱦᱤᱡᱩᱜ ᱜᱮᱭᱟ᱾ ᱥᱟᱶᱛᱮ ᱼᱼ ᱱᱟᱹᱭ ᱫᱟᱜ ᱠᱚᱦᱚᱸ ᱚᱱᱟ ᱥᱟᱶᱛᱮ ᱼᱼ ᱟᱨ ᱢᱤᱱᱤ ᱢᱮᱱᱟᱜᱼᱟ ᱢᱤᱫᱴᱟᱝ ᱢᱤᱱᱤ ᱡᱟᱦᱟᱸ ᱫᱚ ᱧᱩ ᱫᱟᱜ ᱼᱼ ᱚᱱᱟ ᱚᱸᱰᱮ ᱠᱷᱚᱱ ᱫᱟᱜ ᱧᱟᱢ ᱠᱷᱟᱹᱛᱤᱨ ᱵᱚᱪᱷᱚᱨ ᱨᱮ ᱯᱮ ᱫᱷᱟᱣ ᱪᱟᱥ ᱦᱩᱭᱩᱜᱼᱟ ᱾
ᱦᱳᱭ ᱜᱚᱝᱠᱮ ᱟᱹᱰᱤ ᱱᱟᱯᱟᱭ ᱟᱨ ᱜᱚᱝᱠᱮ ᱛᱟᱦᱞᱮ ᱼᱼ ᱟᱵᱮᱱ ᱫᱚ ᱵᱚᱞ ᱠᱚᱵᱮᱱ ᱠᱷᱮᱞ ᱵᱟᱲᱟᱭ ᱜᱮᱭᱟ ᱥᱮ ᱵᱟᱝ?
ᱦᱮᱸ ᱵᱚᱞ ᱠᱚ ᱠᱷᱮᱞ ᱵᱟᱲᱟ ᱦᱩᱭᱩᱜ ᱠᱟᱱ ᱛᱟᱦᱮᱸᱜ᱾ ᱫᱚ ᱱᱤᱛᱚᱜ ᱫᱚ ᱵᱚᱱᱫᱚ ᱣᱟᱠᱟᱱᱟ᱾
ᱟᱪᱷᱟ ᱛᱟᱦᱞᱮ ᱜᱚᱝᱠᱮ ᱟᱵᱮᱱ ᱵᱚᱞ ᱠᱷᱮᱞ ᱵᱮᱱ ᱠᱩᱥᱤᱭᱟᱜ ᱜᱮᱭᱟ?
ᱠᱩᱥᱤ ᱫᱚᱧ ᱠᱩᱥᱤᱭᱟᱫ ᱜᱮᱭᱟ᱾ ᱢᱮᱱᱠᱷᱟᱱ ᱟᱱᱟᱴ ᱠᱷᱟᱹᱛᱤᱨ ᱵᱟᱝ ᱠᱷᱮᱞ ᱦᱳᱭᱳᱜ ᱜᱮᱭᱟ, ᱢᱮᱱᱠᱷᱟᱱ ᱧᱮᱞ ᱦᱚᱸᱧ ᱧᱮᱞ ᱵᱟᱲᱟᱭ ᱜᱮᱭᱟ᱾
ᱚ ᱟᱪᱷᱟ ᱟᱹᱰᱤ ᱱᱟᱯᱟᱭ ᱜᱚᱝᱠᱮ᱾ ᱦᱳᱭ ᱜᱚᱝᱠᱮ ᱟᱹᱞᱤᱧ ᱦᱚᱸ ᱵᱚᱞ ᱠᱚᱫᱚᱞᱤᱧ ᱠᱷᱮᱞ ᱵᱟᱲᱟᱭ ᱜᱮᱭᱟ ᱫᱤᱱᱟᱹᱢ ᱦᱤᱞᱳᱜ ᱜᱤ᱾ ᱛᱟᱨᱟᱥᱤᱧ ᱵᱮᱲᱟ ᱥᱮᱫ ᱱᱟᱦᱟᱜ ᱟᱫᱚ ᱵᱚᱞ ᱠᱷᱮᱞ ᱠᱚᱫᱚ ᱪᱟᱞᱟᱜ ᱦᱩᱭᱩᱜᱼᱟ᱾ ᱵᱷᱟᱜᱤ ᱜᱮ ᱵᱩᱡ ᱡᱷᱟᱹᱜᱼᱟ ᱦᱚᱲᱢ ᱢᱚ ᱠᱚ ᱪᱚ ᱡᱟᱦᱟᱱᱟᱜ ᱠᱷᱮᱞ ᱠᱚ ᱥᱮ ᱫᱟᱹᱲ ᱵᱟᱲᱟᱭ ᱱᱚᱣᱟ ᱠᱚᱫᱚ ᱫᱚᱨᱠᱟᱨ ᱠᱟᱱ ᱜᱮᱭᱟ ᱥᱮ ᱛᱮᱜ ᱰᱟᱹᱦᱤ ᱥᱮᱜ ᱪᱟᱞᱟᱣ ᱠᱟᱛᱮᱜ ᱛᱷᱚᱲᱟ ᱜᱟᱱᱮᱢ ᱫᱟᱹᱲ ᱵᱟᱲᱟ ᱞᱮᱠᱷᱟᱱ ᱜᱮ ᱦᱚᱲᱢᱚ ᱠᱚᱫᱚ ᱱᱟᱯᱟᱭ ᱥᱟᱺᱦᱤᱡ ᱜᱮ ᱛᱟᱦᱮᱱᱟ
ᱟᱪᱷᱟ ᱜᱚᱝᱠᱮ ᱛᱟᱦᱞᱮ ᱟᱯᱮ ᱥᱮᱜ ᱫᱚ ᱵᱚᱞ ᱠᱷᱮᱞ ᱠᱚ ᱦᱩᱭᱩᱜ ᱜᱮᱭᱟ
ᱦᱮᱸ ᱦᱩᱭᱩᱜ ᱜᱮᱭᱟ ᱟᱞᱮᱥᱮᱫ ᱦᱚᱸ ᱵᱚᱞ ᱠᱷᱮᱞ ᱵᱤᱜ ᱠᱷᱮᱞ ᱜᱮᱭᱟ ᱠᱚ ᱟᱞᱮ ᱨᱮᱱ ᱵᱟᱹᱵᱩ ᱛᱟᱠᱚ ᱦᱚᱸ᱾ ᱤᱧ ᱞᱟᱹᱭ ᱠᱮᱜ ᱫᱚ ᱠᱷᱮᱞ ᱵᱟᱲᱟ ᱞᱮᱠᱷᱟᱱ ᱥᱟᱹᱨᱤᱜᱮ ᱦᱚᱲᱢᱚ ᱢᱚᱱᱮ ᱡᱤᱣᱤ ᱦᱚᱸ ᱱᱟᱯᱟᱭ ᱛᱟᱦᱮᱱ ᱜᱮᱭᱟ᱾ ᱤᱱᱦᱚᱸ ᱞᱟᱦᱟᱛᱮᱧ ᱠᱷᱮᱞ ᱵᱟᱨᱟᱣ ᱠᱟᱫᱟ᱾ ᱟᱫᱚ ᱵᱟᱡᱟᱣ ᱯᱚᱨᱮ ᱦᱟᱸᱜ ᱠᱷᱟᱱ ᱱᱚᱣᱟ ᱞᱟᱭᱤᱱ ᱫᱚ ᱵᱟᱹᱧ ᱪᱟᱞᱟᱣ ᱠᱷᱟᱱ ᱥᱟᱹᱨᱤᱜᱮ ᱠᱷᱮᱞ ᱠᱟᱛᱮᱜ ᱥᱟᱹᱨᱤ ᱜᱮᱠᱚ ᱞᱟᱹᱭᱟ ᱡᱮ ᱢᱚᱱᱮ ᱡᱤᱣᱤ ᱵᱷᱟᱜᱮ ᱜᱮ ᱵᱩᱡᱷᱟᱹᱜᱼᱟ᱾
ᱟᱪᱷᱟ ᱟᱹᱰᱤ ᱱᱟᱯᱟᱭ ᱜᱚᱝᱠᱮ ᱛᱚᱵᱮ ᱟᱯᱮ ᱥᱮᱜ ᱫᱚ ᱚᱝᱠᱟᱱ ᱧᱮᱞ ᱡᱚᱝ ᱞᱮᱠᱟᱱ ᱡᱟᱜᱟ ᱥᱮ ᱱᱟᱜᱟᱢ ᱨᱮ ᱡᱟᱦᱟᱸ ᱠᱚ ᱢᱮᱱᱟᱜ ᱟᱠᱟᱫᱟ ᱚᱝᱠᱟᱱᱟᱜ ᱡᱟᱜᱟ ᱠᱩ ᱥᱮ ᱡᱟᱦᱟᱸ ᱨᱮ ᱧᱮᱞ ᱡᱚᱝ ᱞᱟᱹᱜᱤᱜ ᱦᱚᱲ ᱠᱚᱠᱚ ᱪᱟᱞᱟᱜᱼᱟ, ᱥᱟᱺᱜᱤᱧ
ᱥᱟᱺᱜᱤᱧ ᱠᱷᱚᱜᱟ ᱠᱤ ᱡᱟᱦᱟᱸ ᱞᱮᱠᱟᱱᱟᱜ ᱢᱮᱱᱟᱜ ᱟᱠᱟᱫ ᱛᱟᱯᱮᱭᱟ?
ᱟᱞᱮ ᱥᱮᱫ ᱢᱮᱱᱟᱜᱼᱟ ᱱᱚᱝᱠᱟᱱᱟᱜ᱾ ᱢᱤᱜᱴᱟᱝ ᱨᱟᱡᱽ ᱚᱲᱟᱜ ᱢᱮᱱᱟᱜᱼᱟ, ᱡᱟᱦᱟᱸ ᱨᱟᱡᱽ ᱚᱲᱟᱜ ᱢᱮᱱᱟᱜᱼᱟ ᱟᱹᱰᱤ ᱥᱮᱫᱟᱭᱱᱟᱜ ᱠᱟᱱᱟ ᱢᱮᱱᱟᱜ ᱟ ᱦᱚᱲ ᱠᱚᱠᱚ ᱦᱤᱡᱩᱜ ᱧᱮᱧᱮᱞ
ᱚᱸᱰᱮ ᱫᱚ ᱟᱹᱰᱤ ᱥᱟᱺᱜᱤᱧ ᱠᱷᱚᱱ ᱦᱚᱲ ᱠᱚ ᱤᱧ ᱚᱸᱰᱮ ᱫᱚ ᱟᱹᱰᱤ ᱥᱟᱺᱜᱤᱧ ᱠᱷᱚᱱ ᱫᱟᱬᱟᱱ ᱥᱮ ᱧᱮᱧᱮᱞ ᱞᱟᱹᱜᱤᱫ ᱦᱚᱲ ᱠᱚᱠᱚ ᱦᱤᱡᱩᱜ ᱜᱮᱭᱟ ᱵᱟ ᱥᱮ
ᱦᱮᱸ
ᱟᱪᱪᱷᱟ ᱜᱚᱝᱠᱮ ᱟᱵᱤᱱ ᱫᱚ ᱫᱟᱬᱟᱱ ᱦᱚᱸᱵᱮᱱ ᱠᱩᱥᱤᱭᱟᱜᱼᱟ ᱥᱮ ᱵᱟᱝ
ᱦᱮᱸ ᱟᱞᱤᱧ ᱦᱚᱸ ᱫᱚᱢᱮ ᱫᱟᱬᱟᱱ ᱫᱚᱞᱤᱧ ᱠᱩᱥᱤᱭᱟᱜ ᱜᱮᱭᱟ ᱪᱟᱞᱟᱣ ᱦᱚᱸ ᱪᱟᱞᱟᱣ ᱵᱟᱲᱟ ᱦᱩᱭ ᱠᱳᱞᱠᱟᱛᱟ ᱵᱤᱱ ᱱᱟᱡᱚᱢ ᱠᱟᱫᱟ ᱛᱚ ᱠᱳᱞᱠᱟᱛᱟ ᱱᱟᱜᱟᱨ ᱦᱮᱸ ᱚᱱᱟ ᱱᱟᱜᱟᱨ ᱨᱮ ᱦᱚᱸ ᱟᱹᱰᱤ ᱚᱱᱠᱟᱱ ᱧᱮᱞ ᱡᱚᱝ ᱞᱮᱠᱟᱱᱟᱜ ᱢᱮᱱᱟᱜᱼᱟ ᱟᱭᱢᱟ ᱞᱮᱠᱟᱱᱟᱜ ᱫᱩᱨᱤᱵ ᱠᱚᱦᱚᱸ ᱢᱮᱱᱟᱜᱼᱟ ᱡᱟᱦᱟᱸ ᱫᱚ ᱢᱤᱫᱴᱟᱝ ᱡᱟᱹᱫᱩ ᱚᱲᱟᱜ ᱵᱚᱱ ᱢᱮᱛᱟᱜᱼᱟ ᱚᱸᱰᱮ ᱳᱭᱛᱤᱦᱟᱥᱤᱠ ᱟᱭᱢᱟ ᱞᱮᱠᱟᱱ ᱡᱤᱱᱤᱥ ᱯᱚᱛᱨᱚ ᱠᱚ ᱢᱮᱱᱟᱜ ᱛᱟᱵᱚᱱᱟ ᱛᱚ ᱚᱸᱰᱮ ᱟᱹᱰᱤᱵᱟᱨᱟ ᱪᱟᱞᱟᱣ ᱪᱟᱞᱟᱣ ᱵᱟᱲᱟ ᱦᱩᱭ ᱟᱠᱟᱱᱟᱛᱮ ᱧᱮᱞ ᱦᱚᱸ
ᱟᱪᱪᱷᱟ ᱟᱹᱰᱤ ᱱᱟᱯᱟᱭ ᱜᱚᱢᱠᱮ ᱟᱵᱮᱱ ᱫᱚ ᱫᱟᱬᱟᱱ ᱠᱚᱵᱮᱱ ᱠᱩᱥᱤᱟᱜ ᱟᱨ ᱚᱱᱟᱛᱮ ᱦᱳᱭᱛᱳ ᱟᱹᱰᱤ ᱡᱟᱭᱜᱟ ᱠᱚᱨᱮ ᱫᱟᱬᱟᱱ ᱠᱚᱵᱮᱱ ᱪᱟᱞᱟᱣ ᱵᱟᱲᱟ ᱟᱠᱟᱱᱟ ᱛᱚᱵᱮ ᱟᱹᱞᱤᱧ ᱦᱚᱞᱤᱧ ᱠᱩᱥᱤᱭᱟᱜ ᱨᱮᱦᱚᱸ ᱫᱟᱬᱟᱱ ᱠᱚᱫᱚ ᱟᱫᱚ ᱛᱚᱵᱮ ᱚᱱᱠᱟ ᱚᱠᱛᱚ ᱠᱚ ᱵᱟᱭ ᱧᱟᱢᱚᱜ ᱠᱟᱱᱟ ᱚᱱᱟ ᱠᱷᱟᱹᱛᱤᱨ ᱫᱟᱬᱟᱱ ᱠᱚᱦᱚᱸ ᱟᱹᱣᱨᱤ ᱪᱟᱞᱟᱜ ᱦᱩᱭᱩᱜᱼᱟ ᱟᱫᱚ ᱡᱚᱛᱷᱟᱛ ᱡᱚᱠᱷᱚᱱ ᱚᱠᱛᱚ ᱧᱟᱢᱚᱜᱼᱟ ᱱᱟᱦᱟᱜ ᱩᱱᱫᱚ ᱟᱫᱚ ᱫᱟᱬᱟᱱ ᱠᱚ ᱪᱟᱞᱟᱣ ᱦᱩᱭᱩᱜ ᱜᱮᱭᱟ ᱱᱟᱦᱟᱜ
ᱟᱪᱪᱷᱟ ᱟᱹᱵᱤᱱ ᱠᱤ ᱡᱟᱦᱟᱸᱱᱟᱜ ᱵᱤᱱ ᱠᱟᱹᱢᱤᱭ ᱜᱮᱭᱟ
ᱵᱟᱝ ᱜᱚᱢᱠᱮ ᱟᱹᱞᱤᱧ ᱫᱚ ᱪᱮᱫ ᱦᱚᱸ ᱵᱟᱝᱞᱤᱧ ᱠᱟᱹᱢᱤ ᱦᱟᱛᱟᱲ ᱮᱫᱟ ᱱᱟᱦᱟᱜ ᱚᱲᱟᱜ ᱠᱚᱨᱮ ᱜᱮ ᱱᱤᱛᱚᱜ ᱫᱚ ᱢᱮᱱᱟᱜ ᱞᱤᱧᱟᱹ ᱱᱤᱛᱳᱜ ᱫᱚ ᱟᱭᱳ ᱵᱟᱵᱟ ᱠᱚ ᱪᱟᱥᱵᱟᱥ ᱠᱟᱹᱢᱤ ᱠᱚ ᱠᱩᱦᱚᱸ ᱜᱚᱲᱚ ᱟᱠᱠᱚ ᱦᱩᱭᱩᱜ ᱠᱟᱱᱟ ᱥᱟᱶᱛᱮ ᱟᱹᱞᱤᱧ ᱫᱚᱞᱤᱧ ᱚᱞᱚᱜ ᱠᱟᱱᱟ ᱱᱤᱛᱚᱜ ᱫᱚ ᱟᱫᱚ ᱚᱲᱟᱜ ᱨᱮᱦᱚᱸ ᱠᱟᱹᱢᱤ ᱠᱚ ᱵᱟᱢ ᱜᱚᱲᱚᱣ ᱟᱠᱚ ᱠᱷᱟᱱ ᱚᱲᱟᱜ ᱨᱮᱠᱚ ᱞᱟᱹᱭᱟ ᱟᱢ ᱫᱚ ᱵᱟᱢ ᱠᱟᱹᱢᱤᱭ ᱮᱫᱟ ᱚᱱᱟᱛᱮ ᱚᱲᱟᱜ ᱨᱮᱱ ᱟᱭᱳ ᱵᱟᱵᱟ ᱦᱚᱸ ᱠᱤᱪᱷᱩ ᱠᱟᱹᱢᱤ ᱠᱚ ᱜᱚᱲᱚ ᱦᱩᱭ ᱟᱪᱪᱷᱟ ᱜᱚᱢᱠᱮ
ᱟᱪᱪᱷᱟ ᱦᱩᱸ
ᱟᱯᱮ ᱚᱲᱟᱜ ᱨᱮᱱ ᱦᱚᱲ ᱠᱚ ᱠᱟᱹᱢᱤ ᱠᱚᱢ ᱜᱚᱲᱚ ᱟᱠᱚ ᱜᱮᱭᱟ ᱥᱮ ᱵᱟᱝ
ᱦᱮᱸ ᱜᱚᱝᱠᱮ ᱠᱟᱹᱢᱤ ᱫᱚ ᱜᱚᱨᱚ ᱟᱠᱚ ᱦᱩᱭᱩᱜ ᱜᱮᱭᱟ ᱚᱲᱟᱜ ᱱᱟᱦᱟᱜ ᱠᱟᱹᱢᱤ ᱫᱚ ᱢᱮᱱᱟᱜ ᱜᱮᱭᱟ ᱚᱲᱟᱜ ᱨᱮᱱᱟᱜ ᱠᱤᱪᱷᱩ ᱪᱟᱥ ᱵᱟᱥ ᱠᱚᱦᱚᱸ ᱢᱮᱱᱟᱜ ᱟᱞᱮ ᱟᱞᱮ ᱫᱤᱥᱚᱢ ᱫᱚ ᱠᱟᱹᱢᱤ ᱠᱟᱛᱮ ᱜᱮ ᱡᱚᱢ ᱫᱚ ᱦᱩᱭᱩᱜ ᱜᱮᱭᱟ ᱛᱚ ᱠᱟᱹᱢᱤ ᱠᱚᱫᱚ ᱫᱚᱢᱮᱜ ᱜᱮ ᱦᱩᱭᱩᱜ ᱜᱮᱭᱟ ᱜᱟᱨᱡᱮᱱ ᱠᱚᱦᱚᱸ ᱥᱟᱶᱛᱮ ᱟᱞᱮ ᱠᱚᱦᱚᱸ
ᱦᱳᱭ ᱜᱚᱢᱠᱮ ᱛᱟᱦᱚᱞᱮ
ᱟᱪᱪᱷᱟ ᱞᱟᱹᱭᱮᱫᱤᱧ ᱟᱵᱤᱱ ᱫᱚᱵᱤᱱ ᱚᱞᱚᱜ ᱯᱟᱲᱦᱟᱜ ᱜᱮᱭᱟ ᱥᱮ ᱵᱟᱝ
ᱦᱳᱭ ᱜᱚᱝᱠᱮ ᱟᱹᱞᱤᱧ ᱫᱚᱞᱤᱧ ᱚᱞᱚᱜ ᱯᱟᱲᱦᱟᱜ ᱜᱮᱭᱟ
ᱪᱮᱫᱵᱤᱱ ᱯᱟᱲᱦᱟᱜ ᱠᱟᱱ ᱛᱮ
ᱜᱚᱝᱠᱮ ᱟᱹᱞᱤᱧ ᱫᱚ ᱱᱤᱛᱚᱜ ᱫᱚ ᱮᱸ.... ᱵᱤᱫᱽᱫᱟᱹᱜᱟᱲ ᱨᱮᱞᱤᱧ ᱚᱞᱚᱜ ᱠᱟᱱᱟ ᱱᱤᱛᱚᱜ ᱫᱚ ᱟᱪᱪᱷᱟ ᱜᱚᱝᱠᱮ ᱞᱟᱹᱭ ᱮ ᱫᱟᱞᱤᱧ ᱟᱯᱮ ᱥᱮᱫ ᱚᱱᱠᱟᱱ ᱡᱚ ᱵᱤᱞᱤ ᱠᱚ ᱡᱚᱢ ᱞᱮᱠᱟᱱᱟᱜ ᱪᱮᱫ ᱠᱚ ᱢᱮᱱᱟᱜ-ᱟ
ᱡᱚᱵᱤᱞ ᱞᱟᱹᱭ ᱛᱮᱫᱚ ᱡᱟᱦᱟᱸ ᱩᱞ ᱠᱟᱱᱴᱷᱟᱲ ᱠᱟᱭᱨᱟ ᱯᱤᱭᱟᱹᱨᱤ ᱱᱚᱝᱠᱟᱱ ᱡᱚ ᱵᱤᱞᱤ ᱜᱮ ᱵᱟᱹᱲᱛᱤ ᱧᱟᱢᱚᱜ ᱜᱮᱭᱟ
ᱟᱪᱪᱷᱟ
ᱱᱚᱣᱟ ᱠᱚᱫᱚ ᱚᱲᱟᱜ ᱚᱲᱟᱜ ᱜᱮᱞᱮ ᱨᱚᱦᱚᱭ ᱟᱠᱟᱟᱜ ᱜᱮᱭᱟ
ᱛᱟᱦᱚᱞᱮ ᱱᱚᱝᱠᱟ ᱛᱚ ᱱᱤᱡᱮ ᱠᱚᱣᱟᱜ ᱫᱟᱨᱮ ᱠᱚᱜᱮ ᱢᱮᱱᱟᱜ ᱟᱠᱟᱫᱟ ᱦᱮᱸ ᱥᱮ
ᱦᱮᱸ ᱦᱮᱸ
ᱚ ᱟᱪᱪᱷᱟ ᱚᱱᱟ ᱫᱚ ᱠᱤᱨᱤᱧ ᱠᱟᱛᱮᱜ ᱵᱟᱝ ᱡᱚᱢ ᱞᱮᱠᱷᱟᱱ ᱜᱮ ᱱᱟᱯᱟᱭᱚᱜ-ᱟ ᱱᱤᱡᱮᱨ ᱨᱮᱱᱟᱜ ᱫᱟᱨᱮ ᱛᱚᱠᱷᱚᱱ ᱜᱮ ᱡᱚᱢ ᱞᱮᱠᱷᱟᱱ ᱫᱚ ᱵᱷᱟᱜᱮ ᱦᱩᱭᱩᱜᱼᱟ ᱟᱞᱮ ᱥᱮᱫ ᱦᱚᱸ ᱡᱚ ᱵᱤᱞᱤ ᱠᱚᱫᱚ ᱡᱚᱢ ᱞᱟᱹᱜᱤᱫ ᱫᱚ ᱟᱹᱰᱤ ᱞᱮᱠᱟᱱᱟᱜ ᱫᱟᱨᱮ ᱠᱚᱜᱮ ᱢᱮᱱᱟᱜ ᱜᱮᱭᱟ ᱛᱚᱵᱮ ᱟᱞᱮ ᱥᱮᱫ ᱫᱚ ᱞᱟᱹᱭ ᱞᱮᱠᱷᱟᱱ ᱡᱟᱹᱥᱛᱤ ᱫᱚ ᱩᱞ ᱫᱟᱨᱮ ᱢᱮᱱᱟᱜ ᱟᱨ ᱠᱷᱤᱡᱩᱨ ᱫᱟᱨᱮ ᱞᱤᱪᱩ ᱠᱚᱦᱚᱸ ᱢᱮᱱᱟᱜ ᱜᱮᱭᱟ ᱠᱟᱱᱴᱟᱞᱮ ᱟᱨᱦᱚᱸ ᱠᱩᱫ ᱚᱱᱠᱟᱱᱟᱜ ᱡᱚᱢ ᱞᱮᱠᱟᱱᱟᱜ ᱟᱹᱰᱤ ᱮᱢᱟᱱ ᱛᱮᱭᱟᱜ ᱫᱟᱨᱮ ᱠᱚᱜᱮ ᱢᱮᱱᱟᱜ ᱟᱠᱟᱫᱟ ᱜᱚᱢᱠᱮ ᱞᱮᱸᱮᱡ ᱫᱚ ᱵᱤᱨ ᱠᱚ ᱢᱮᱱᱟᱜ ᱜᱮᱭᱟ ᱥᱮ ᱵᱟᱝ?
ᱵᱟᱝ ᱜᱮᱮ ᱟᱞᱮᱥᱮᱫ ᱫᱚ ᱵᱤᱞ ᱠᱚᱫᱚ ᱵᱤᱞ ᱠᱚᱫᱚ ᱵᱟᱹᱱᱩᱜ-ᱟ
ᱚ ᱜᱚᱝᱠᱮ ᱵᱤᱨ ᱛᱟᱦᱚᱞᱮ ᱵᱟᱹᱱᱩᱜ-ᱟ ᱵᱟᱝ
ᱵᱟᱝ ᱵᱟᱝ ᱩᱱᱟᱜ ᱫᱚ ᱵᱟᱹᱱᱩᱜ-ᱟ ᱢᱮᱱᱠᱷᱟᱱ ᱫᱟᱨᱮ ᱯᱟᱞᱟ ᱠᱚ ᱫᱚ ᱢᱮᱱᱟᱜᱼᱟ
ᱦᱳᱭ ᱟᱡᱟᱢᱠᱟᱢ ᱢᱟ ᱚᱠᱟ ᱥᱮᱱ ᱪᱚ ᱵᱤᱨ ᱱᱟᱦᱟᱜ ᱢᱮᱱᱟᱜ ᱟᱠᱟᱫᱟ ᱚᱱᱛᱮ ᱫᱚ ᱫᱚᱢᱮ ᱦᱟᱹᱛᱤ ᱠᱚ ᱢᱮᱱᱟᱜ-ᱟ ᱠᱚᱣᱟ ᱵᱤᱨ ᱦᱟᱹᱛᱤ ᱦᱮᱸ ᱜᱚᱝᱠᱮ
ᱦᱮᱸ ᱟᱸᱡᱚᱢ ᱟᱠᱟᱫᱟ ᱱᱚᱣᱟ ᱫᱚ ᱵᱤᱨ ᱫᱚ ᱵᱟᱹᱲᱛᱤ ᱠᱟᱛᱮ ᱞᱟᱹᱭ ᱜᱟᱱᱚᱜ-ᱟ ᱟᱵᱚᱣᱟᱜ ᱯᱚᱥᱪᱷᱤᱢ ᱢᱮᱫᱽᱱᱤᱯᱩᱨ ᱡᱷᱟᱲᱜᱨᱟᱢ ᱵᱟᱸᱠᱩᱲᱟ ᱱᱚᱣᱟ ᱠᱚ ᱱᱚᱣᱟ ᱠᱚ ᱡᱮᱞᱟ ᱨᱮ ᱜᱮ ᱵᱟᱹᱲᱛᱤ ᱟᱨ ᱮ ᱠᱚᱮ ᱵᱟᱝ ᱦᱟᱹᱛᱤ ᱫᱚ ᱠᱚ ᱩᱰᱩᱝ ᱵᱟᱨᱟᱜ ᱜᱮ ᱞᱤᱧ ᱦᱚᱸ ᱞᱤᱧ ᱟᱸᱡᱚᱢ ᱟᱠᱟᱫᱟ
ᱦᱳᱭ ᱜᱚᱢᱠᱮ ᱟᱹᱰᱤ ᱱᱟᱯᱟᱭ ᱟᱫᱚ ᱛᱟᱦᱚᱞᱮ ᱟᱵᱤᱱ ᱫᱚ ᱫᱟᱠᱟ ᱫᱚ ᱛᱤ ᱨᱮᱵᱮᱱ ᱡᱚᱢ ᱛᱮ
ᱮ ᱫᱚᱥ ᱵᱟᱡᱮ ᱦᱟᱸᱜ ᱡᱚᱢ ᱦᱩᱭᱩᱜ-ᱟ ᱚᱱᱟ ᱜᱮ
ᱚ ᱟᱨ ᱜᱚᱢᱠᱮ ᱞᱟᱹᱭ ᱮᱫᱟ ᱞᱤᱧ ᱚᱲᱟᱜ ᱠᱚ ᱨᱮᱱ ᱦᱚᱲᱠᱚ ᱥᱟᱱᱟᱢ ᱠᱚ ᱜᱮ ᱱᱟᱯᱟᱭ ᱜᱮ ᱢᱮᱱᱟᱜ ᱠᱚᱣᱟ
ᱦᱮᱸ ᱱᱤᱛ ᱫᱷᱟᱹᱵᱤᱡ ᱛᱮᱫᱚ ᱥᱟᱱᱟᱢ ᱠᱚ ᱜᱮ ᱱᱟᱯᱟᱭ ᱜᱮᱭᱟ ᱟᱵᱤᱱ ᱨᱮᱱ ᱚᱠᱟ ᱞᱮᱠᱟ ᱢᱮᱱᱟᱜ ᱠᱚᱛᱟ
ᱦᱳᱭ ᱜᱚᱢᱠᱮ ᱟᱞᱮ ᱦᱚᱸ ᱚᱲᱟᱜ ᱠᱚ ᱨᱮᱱ ᱫᱚ ᱥᱟᱱᱟᱢ ᱠᱚ ᱜᱮ ᱱᱟᱯᱟᱭ ᱜᱮ ᱢᱮᱱᱟᱜ ᱞᱮᱭᱟ ᱥᱟᱱᱟᱢ ᱠᱚ ᱜᱮ ᱵᱚᱱ ᱟᱥᱚᱜ-ᱟ ᱱᱟᱯᱟᱭ ᱛᱟᱦᱮᱸ ᱞᱮᱱᱠᱷᱟᱱ ᱜᱮ ᱵᱩᱜᱤᱜ-ᱟ ᱟᱨ ᱚᱱᱟ ᱠᱷᱟᱹᱛᱤᱨ ᱥᱟᱱᱟᱢ ᱠᱚ ᱜᱮ ᱱᱤᱛ ᱫᱷᱟᱹᱵᱤᱡ ᱛᱮᱫᱚ ᱱᱟᱯᱟᱭ ᱜᱮ ᱢᱮᱱᱟᱜ ᱦᱟᱛᱟᱲ ᱟᱠᱟᱫ ᱞᱮᱭᱟ ᱡᱟᱭᱦᱳᱡ ᱛᱚᱵᱮ ᱜᱚᱝᱠᱮ ᱞᱟᱹᱭ ᱫᱟᱞᱤᱧ ᱛᱤᱦᱤᱧ ᱫᱚ ᱤᱱᱟᱹᱜ ᱜᱮᱞᱟᱝ ᱨᱚᱯᱚᱲᱟ ᱦᱳᱭ
ᱴᱷᱤᱠ ᱜᱮᱭᱟ ᱟᱨ ᱦᱚᱸ ᱯᱚᱨᱮ ᱛᱮᱞᱟᱝ